ᱦᱟᱞᱚ
ᱦᱮᱞᱚ
ᱦᱩᱸ ᱦᱟᱞᱚ
ᱦᱮᱸ ᱜᱚᱝᱠᱮ ᱟᱲᱟᱝ ᱟᱸᱡᱚᱢᱚᱜ ᱠᱟᱱ ᱛᱟᱹᱞᱤᱧ ᱜᱮᱭᱟ?
ᱦᱮᱸ ᱟᱲᱟᱝ ᱟᱸᱡᱚᱢᱚᱜ ᱠᱟᱱ ᱜᱮᱭᱟ ᱾
ᱟᱸᱡᱚᱢᱚᱜ ᱠᱟᱱ ᱢᱟ ᱟᱹᱰᱤ ᱱᱟᱯᱟᱭ ᱛᱚᱵᱮ ᱪᱮᱫ ᱞᱮᱠᱟ ᱢᱮᱱᱟᱜ ᱵᱟᱲᱟ ᱯᱮᱭᱟ ᱛᱚᱵᱮ?
ᱱᱤᱛᱚᱜ ᱫᱚ ᱱᱟᱯᱟᱭ ᱵᱟᱲᱟ ᱜᱮ ᱟᱵᱮᱱ ᱜᱮ?
ᱟᱞᱤᱧ ᱦᱚᱸ ᱱᱤᱛ ᱦᱟᱹᱵᱤᱡ ᱫᱚ ᱱᱟᱯᱟᱭ ᱵᱟᱲᱟ ᱜᱮ ᱾ ᱪᱮᱫ ᱠᱚ ᱪᱤᱠᱟᱼᱼ ᱡᱚᱢ ᱵᱟᱲᱟ ᱫᱚ ᱦᱩᱭᱱᱟ ᱟᱯᱮ ᱟᱵᱮᱱ ᱜᱮ ᱞᱟᱹᱭ ᱵᱤᱱ ᱾
ᱠᱟᱴᱤᱡ ᱢᱟᱲᱟᱝ ᱜᱮ ᱞᱤᱧ ᱡᱚᱢ ᱵᱟᱲᱟ ᱠᱮᱫᱟ ᱾
ᱪᱮᱜ ᱠᱚ ᱩᱛᱩ ᱵᱟᱲᱟ ᱦᱩᱭ ᱞᱮᱱᱟ ᱛᱚᱵᱮ?
ᱩᱛᱩ ᱫᱚ ᱟᱫᱚ ᱪᱮᱫ ᱠᱚᱵᱤᱱ ᱩᱛᱩᱭᱟ ᱱᱤᱡᱮᱨᱟᱜ
ᱪᱮᱫ ᱪᱮᱠᱟ ᱦᱩᱭᱩᱜ ᱠᱟᱱᱟ ᱛᱚᱵᱮ ᱱᱤᱛᱚᱜ ᱫᱚ?
ᱱᱤᱛᱚᱜ ᱫᱚ ᱠᱚᱴᱮᱡ ᱫᱩᱲᱩᱵ ᱦᱩᱭ ᱠᱟᱱᱟ ᱾
ᱢᱚᱵᱟᱭᱤᱞ ᱥᱩᱨ ᱧᱚᱜ ᱠᱷᱚᱱᱟᱜ ᱨᱚᱲ ᱵᱮᱱ ᱾
ᱰᱤᱥᱴᱟᱵᱚᱜ ᱠᱟᱱᱛᱮ?
ᱵᱟᱝ ᱰᱤᱥᱴᱟᱵᱚᱜ ᱠᱟᱱᱟ ᱟᱫᱚ ᱟᱹᱰᱤ ᱠᱚᱢ ᱧᱚᱜ ᱟᱸᱡᱚᱢᱚᱜ ᱠᱟᱱᱟ ᱛᱷᱚᱲᱟᱜᱟᱱ ᱾ ᱢᱚᱵᱟᱤᱞ ᱨᱮᱱᱟᱜ ᱥᱩᱨ ᱧᱚᱜ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱥᱟᱣᱩᱱᱰ ᱠᱚᱢ ᱧᱚᱜ ᱜᱮ ᱛᱟᱦᱮᱸ ᱠᱟᱱ ᱛᱟᱞᱤᱧᱟ ᱾ ᱥᱟᱣᱩᱱᱰ ᱠᱚᱢ ᱧᱚᱜ ᱛᱟᱦᱮᱸ ᱠᱟᱱ ᱛᱟᱞᱤᱧᱟ ᱾
ᱟᱵᱮᱱ ᱚᱲᱟᱜ ᱫᱚ ᱚᱠᱟᱨᱮ
ᱦᱮᱸ ᱟᱞᱤᱧ ᱫᱚ ᱱᱚᱜᱼᱚᱭ ᱡᱷᱟᱲᱠᱷᱚᱸᱰ ᱨᱮ ᱦᱟᱸᱜ ᱟᱵᱮᱱ ᱞᱟᱹᱭ ᱵᱮᱱ?
ᱡᱷᱟᱲᱠᱷᱟᱸᱰ ᱟᱞᱤᱧ ᱫᱚ ᱵᱮᱝᱜᱚᱞ ᱠᱷᱚᱱ ᱾
ᱟᱹᱰᱤ ᱡᱟᱹᱥᱛᱤ ᱦᱟᱸᱜ ᱰᱤᱴᱮᱞ ᱞᱟᱹᱭ ᱫᱚᱠᱚ ᱢᱟᱱᱟᱣ ᱠᱟᱫᱟ ᱟᱫᱚ ᱚᱱᱟᱱᱛᱮ ᱠᱟᱹᱴᱤᱡ ᱢᱟᱨᱟᱝ ᱰᱤᱴᱮᱞ ᱜᱮ ᱠᱟᱯᱷᱤ ᱠᱟᱱᱟ ᱥᱮ ᱮᱢ ᱠᱟᱱᱟ ᱾
ᱦᱮᱸ ᱦᱮᱸ
ᱟᱫᱚ ᱛᱚᱵᱮ ᱪᱮᱫ ᱞᱮᱠᱟ ᱛᱮᱦᱮᱧᱟᱜ ᱫᱟᱜ ᱡᱟᱹᱲᱤ ᱠᱚ ᱪᱮᱫᱞᱮᱠᱟ?
ᱫᱟᱜ ᱫᱚ ᱱᱚᱛᱮ ᱫᱚ ᱟᱹᱰᱤ ᱦᱟᱞᱠᱟ ᱦᱟᱞᱠᱟ ᱠᱚᱢ ᱠᱚᱢ ᱜᱮ ᱫᱟᱜ ᱠᱮᱫᱟᱭ ᱾ ᱫᱚᱢᱮ ᱡᱟᱥᱛᱤ ᱦᱚᱸ ᱵᱟᱝ ᱛᱚ ᱨᱤᱢᱤᱞ ᱫᱚᱭ ᱨᱟᱠᱟᱵ ᱜᱚᱫ ᱞᱮᱫᱟᱭ ᱡᱟᱹᱥᱛᱤ ᱜᱮ ᱾
ᱦᱩᱸ
ᱚᱱᱛᱮ ᱫᱟᱜ ᱠᱮᱫᱟᱭ?
ᱦᱮᱸ ᱱᱚᱛᱮ ᱦᱚᱸ ᱫᱟᱜ ᱫᱚᱭ ᱫᱟᱜ ᱞᱮᱜ ᱜᱮᱭᱟ ᱦᱟᱸ ᱟᱹᱰᱤ ᱠᱚᱢ ᱜᱮ ᱾ ᱢᱮᱱᱠᱮᱭᱟᱢ ᱛᱤᱱᱟᱹᱜ ᱨᱤᱢᱤᱞᱮ ᱨᱟᱠᱟᱵ ᱞᱮᱫᱟ ᱚᱱᱟ ᱠᱷᱚᱡ ᱫᱚ ᱟᱹᱰᱤ ᱟᱹᱜᱤ ᱠᱚᱢ, ᱟᱨ ᱨᱤᱢᱤᱞ ᱫᱚ ᱦᱟᱸᱜ ᱟᱹᱰᱤ ᱠᱟᱡᱟᱠ ᱜᱮ ᱨᱟᱠᱟᱵ ᱞᱮᱫᱟ ᱚᱱᱛᱮ ᱫᱚ᱾ ᱢᱮᱱᱠᱮᱭᱟᱢ ᱯᱟᱪᱷᱮ ᱟᱰᱤ ᱨᱟᱜᱟᱸᱣ ᱫᱟᱜ ᱦᱤᱡᱩᱜᱼᱟ᱾ ᱴᱤᱯᱤᱠ ᱴᱟᱯᱟᱠ ᱮ ᱫᱟᱜ ᱵᱟᱲᱟ ᱠᱮᱫᱟ ᱚᱛ ᱠᱚᱦᱚᱸ ᱚᱱᱠᱟ ᱫᱚ ᱵᱟᱝ ᱞᱚᱦᱚᱫ ᱞᱮᱱᱟ ᱦᱟᱸᱜ ᱟᱨ ᱪᱟᱵᱟ ᱠᱮᱫᱟᱭ ᱟᱥᱩᱲ ᱠᱮᱫᱟᱭ,
ᱱᱚᱛᱮ ᱦᱚᱸ ᱤᱱᱠᱟᱹ ᱜᱮ ᱫᱟᱜ ᱮᱫ ᱜᱮᱭᱟᱭ ᱱᱤᱛ ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱜᱮᱭᱟ?
ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜᱼᱟ ᱡᱟᱦᱟᱸᱱᱟᱜ ᱫᱚ ᱚᱲᱟᱜ ᱨᱮ ᱱᱤᱛ ᱢᱟ ᱨᱩᱢ ᱨᱮ ᱛᱟᱸᱦᱮᱱ ᱦᱩᱭᱩᱜ ᱠᱟᱱᱟ᱾ ᱛᱚ ᱱᱚᱸᱰᱮ ᱜᱮ ᱱᱚᱣᱟ ᱠᱚᱨᱮ ᱜᱮ ᱠᱟᱹᱢᱤ ᱵᱟᱲᱟ ᱫᱚ ᱦᱩᱭᱩᱜᱼᱟ ᱾ ᱟᱵᱤᱱ ᱪᱮᱫ ᱵᱤᱱ ᱪᱤᱠᱟᱹ ᱵᱟᱲᱟᱭ ᱜᱮᱭᱟ?
ᱟᱞᱤᱧ ᱚᱲᱟᱜ ᱠᱚᱨᱮᱱᱟᱜ ᱜᱮ᱾
ᱱᱮᱛᱟᱨ ᱫᱚ ᱟᱯᱷᱚᱨ ᱵᱟᱲᱟ ᱠᱚ ᱥᱚᱢᱚᱭ ᱠᱟᱱᱟ ᱛᱚ᱾ ᱟᱯᱷᱚᱨ ᱵᱟᱲᱟ ᱠᱚᱫᱚ ᱦᱩᱭᱱᱟ ᱛᱚᱵᱮ?
ᱦᱮᱸ ᱦᱩᱭ ᱠᱟᱱᱟ᱾
ᱱᱮᱛᱟᱨ ᱢᱟ ᱟᱯᱷᱚᱨ ᱦᱚᱸ ᱡᱚᱛᱚ ᱜᱟᱹᱰᱤ ᱠᱚᱛᱮᱜᱮ ᱦᱟᱸᱜ ᱡᱟᱹᱥᱛᱤ ᱢᱟᱠᱚ ᱟᱯᱷᱚᱨᱮᱜ ᱠᱟᱱ ᱜᱟ ᱰᱨᱟᱢ ᱦᱟᱸᱜ ᱟᱹᱰᱤ ᱠᱚᱢ ᱠᱚ ᱞᱟᱜᱟᱜ ᱠᱟᱱᱟ᱾ ᱟᱫᱚ ᱟᱯᱮᱥᱮᱜ ᱪᱮᱫ ᱞᱮᱠᱟ ᱜᱟᱹᱰᱤ ᱛᱮᱯᱮ ᱟᱵᱚᱨ ᱦᱚᱪᱚᱭᱮᱫᱟ ᱥᱮ ᱜᱟᱹᱰᱤᱨᱟᱛᱮ?
ᱜᱟᱹᱰᱤ ᱛᱮᱜᱮ ᱟᱫᱚ ᱮᱢᱱᱤ ᱛᱮᱱᱤ ᱛᱚ ᱡᱟᱦᱟᱱ ᱪᱤᱞᱤ ᱠᱚ ᱵᱟᱹᱱᱩᱜ ᱠᱚᱣᱟ ᱱᱤᱛᱚᱜ ᱫᱚ᱾
ᱛᱚ ᱜᱟᱹᱭ ᱰᱨᱟᱠ ᱛᱮ ᱫᱚ ᱦᱟᱸᱜ ᱵᱟᱯᱮ ᱥᱤᱭᱮᱜ ᱠᱟᱱᱟ ᱱᱟᱦᱮᱞ ᱟᱨᱟᱲ ᱠᱚᱛᱮ ᱫᱚ ᱦᱟᱸᱜ ᱥᱮ ᱪᱮᱫ ᱞᱮᱠᱟ ᱥᱤᱭᱮᱜ ᱠᱟᱱ ᱜᱮᱭᱟᱯᱮ
ᱱᱟᱦᱮᱞ ᱛᱮᱫᱚ ᱠᱟᱹᱴᱤ ᱠᱚᱢ ᱜᱮ ᱵᱮᱥᱤ ᱜᱟᱹᱲᱤ ᱠᱚᱛᱮ ᱜᱮ᱾
ᱜᱟᱹᱲᱤ ᱠᱚᱛᱮ ᱜᱟᱹᱲᱤ ᱠᱚᱛᱮ ᱜᱮ ᱡᱟᱹᱥᱛᱤ ᱜᱮ ᱫᱚ᱾
ᱟᱨ ᱱᱮᱛᱟᱨ ᱠᱟᱛᱮᱫ ᱫᱚ ᱦᱟᱸᱜ ᱧᱮᱞ ᱞᱮᱠᱷᱟ ᱦᱟᱱᱟ ᱫᱤᱱ ᱢᱟ ᱦᱩᱲᱩ ᱜᱮᱫ ᱫᱤᱱ ᱢᱟ ᱜᱟᱹᱰᱤ ᱠᱚᱛᱮᱜᱮ ᱦᱩᱲᱩ ᱠᱚ ᱠᱚ ᱜᱮᱫ ᱦᱚᱪᱚᱭᱮᱫ ᱠᱟᱱ᱾ ᱟᱫᱚ ᱟᱢ ᱱᱚᱭᱟ ᱨᱮ ᱪᱮᱫ ᱮᱢ ᱢᱮᱱᱫᱟ ᱟᱯᱮ ᱦᱚᱸ ᱚᱱᱛᱮ ᱦᱩᱲᱩ ᱜᱟᱹᱰᱤ ᱛᱮᱜᱮᱯᱮ ᱜᱮᱫ ᱦᱚᱪᱚᱭᱟ ᱥᱮ ᱪᱮᱫ ᱞᱮᱠᱟ?
ᱟᱫᱚ ᱜᱟᱹᱲᱤ ᱛᱮᱜᱮ ᱜᱟᱹᱲᱤ ᱛᱮᱜᱮ ᱜᱮᱫ ᱞᱮᱠᱷᱟᱱ ᱫᱚ ᱩᱱᱟᱹᱜ ᱦᱚᱲ ᱵᱟᱠᱚ ᱞᱟᱜᱟᱜᱼᱟ ᱟᱫᱚ ᱦᱚᱲᱛᱚ ᱧᱟᱢ ᱛᱚ ᱢᱩᱥᱠᱤᱞᱚᱜ ᱠᱟᱱᱟ ᱥᱮ ᱠᱟᱹᱴᱤᱡ, ᱦᱚᱲ ᱡᱩᱫᱤ ᱠᱚ ᱧᱟᱢᱚᱜ ᱠᱟᱱᱟ ᱜᱟᱹᱰᱤ ᱛᱮᱫᱚ ᱵᱟᱝ ᱜᱮᱫ ᱦᱚᱪᱚ ᱦᱩᱭᱩᱜ ᱠᱟᱱ ᱜᱮᱭᱟ᱾
ᱚ ᱚᱱᱠᱟ ᱠᱟᱱ ᱜᱮᱭᱟ, ᱟᱫᱚ ᱟᱞᱮᱥᱮᱫ ᱦᱚ ᱦᱟᱜ ᱜᱟᱹᱰᱤ ᱠᱚᱛᱮ ᱫᱚ ᱵᱟᱠᱚ ᱜᱮᱫ ᱚᱪᱚ ᱠᱟᱜᱼᱟ ᱱᱤᱛ ᱫᱷᱟᱹᱵᱤᱡ ᱫᱚ, ᱟᱫᱚ ᱦᱚᱲ ᱠᱚ ᱜᱮᱫ ᱚᱪᱚᱭᱟ ᱮᱱᱛᱮ ᱚᱱᱟ ᱠᱚᱨᱮ ᱵᱩᱥᱩᱵ ᱠᱚ ᱞᱟᱜᱟᱜᱼᱟ ᱡᱚᱠᱷᱚᱱ ᱦᱩᱲᱩ ᱟᱢ ᱛᱮᱢ ᱜᱮᱫᱟ ᱟᱨᱮᱢ ᱦᱟᱹᱴᱤᱭᱟ ᱟᱨᱮᱢ ᱫᱟᱞᱟ ᱛᱚ ᱠᱷᱚᱲ ᱠᱚ ᱥᱮ ᱵᱩᱥᱩᱵ ᱠᱚ ᱚᱱᱟ ᱠᱚ ᱰᱟᱝᱨᱟ ᱠᱚᱢ ᱮᱢ ᱫᱟᱲᱮ ᱟᱠᱚᱣᱟ, ᱟᱨ ᱜᱟᱹᱰᱤ ᱛᱮ ᱡᱚᱠᱷᱚᱱᱮᱢ ᱜᱮᱫ ᱡᱚᱛᱚᱣᱟᱜ ᱟᱢᱟᱜ ᱫᱚ ᱱᱚᱥᱴᱚ ᱪᱟᱵᱟᱜ ᱛᱟᱢᱟ ᱦᱩᱲ ᱵᱩᱥᱩ ᱠᱚᱫᱚ ᱢᱤᱫᱴᱮᱡ ᱴᱷᱮ ᱵᱟᱝ ᱦᱩᱭᱩᱜᱼᱟ᱾ ᱠᱷᱟᱹᱞᱤ ᱟᱸᱠᱵᱟᱠᱟᱣ ᱠᱟᱛᱮ ᱦᱚᱸ ᱵᱟᱝ ᱦᱩᱭᱩᱜᱼᱟ ᱟᱫᱚ ᱚᱱᱮ ᱚᱱᱟᱛᱮ ᱟᱞᱮ ᱫᱚ ᱟᱫᱷᱚᱢ ᱟᱫᱚ ᱜᱟᱹᱰᱤ ᱛᱮᱦᱚᱸ ᱟᱫᱷᱚᱢ ᱟᱫᱚ ᱟᱯᱱᱟᱨ ᱛᱮᱜᱮ, ᱟᱫᱚ ᱟᱯᱮ ᱥᱮᱫ ᱪᱮᱫ ᱞᱮᱠᱟ ᱚᱱᱟ
ᱟᱞᱮᱥᱮᱫ ᱫᱚ ᱫᱚᱢᱮ ᱫᱚ ᱰᱟᱹᱟᱝᱨᱤ ᱠᱟᱰᱟ ᱠᱚᱦᱚᱸ ᱫᱚᱢᱮ ᱫᱚ ᱵᱟᱹᱱᱩᱜ ᱠᱚᱣᱟ ᱛᱚ, ᱛᱟᱦᱚᱞᱮ ᱚᱲᱟᱜ ᱠᱚᱦᱚᱸ ᱛᱚ ᱫᱚᱢᱮ ᱫᱚ ᱵᱩᱥᱩᱵ ᱛᱮᱫᱚ ᱵᱟᱠᱚ ᱫᱟᱵ ᱮᱫᱟ ᱱᱮᱛᱟᱨ ᱫᱚ᱾ ᱟᱫᱚ ᱵᱮᱥᱤᱨ ᱵᱷᱟᱜᱽ ᱜᱮ ᱜᱟᱹᱰᱤ ᱛᱮᱜᱮ ᱠᱚ ᱜᱮᱫ ᱦᱚᱪᱚᱭ ᱫᱟᱠᱚ᱾
ᱟᱯᱮᱥᱮᱫ ᱠᱚᱲᱟ ᱠᱚ ᱜᱤᱫᱽᱨᱟᱹ ᱠᱚ ᱥᱮ ᱵᱟᱹᱵᱩ ᱛᱟᱠᱚ ᱠᱩᱥᱤᱭᱟᱜ ᱠᱚ ᱥᱮ ᱵᱟᱠᱩ ᱥᱤᱭᱟᱜᱼᱟ ᱵᱟᱠᱚ ᱠᱩᱥᱤᱭᱟᱜᱼᱟ ᱥᱤᱜᱮ ᱡᱟᱹᱱᱤᱡ ᱵᱟᱝ
ᱥᱤ ᱫᱚ ᱠᱷᱩᱵ ᱠᱚᱢ ᱡᱟᱦᱟᱸᱭ ᱨᱮᱱ ᱰᱟᱝᱨᱟ ᱠᱟᱰᱟ ᱠᱚ ᱦᱮᱱᱟᱜ ᱠᱚ ᱩᱱᱠᱩ ᱠᱚᱫᱚ ᱥᱤᱭᱳᱜ ᱜᱮᱭᱟ ᱠᱚ ᱟᱨ ᱵᱟᱠᱷᱟᱱ ᱫᱚ ᱜᱟᱹᱲᱤ ᱛᱮᱜᱮ᱾
ᱚᱱᱠᱟ ᱠᱟᱱ ᱜᱮ ᱱᱮᱛᱟᱨ ᱢᱟ ᱠᱚᱲᱟ ᱠᱚᱦᱚᱸ ᱥᱮ ᱵᱟᱹᱵᱩ ᱛᱟᱠᱚ ᱠᱚᱦᱚᱸ ᱡᱚᱛᱚ ᱢᱳᱵᱟᱭᱤᱞ ᱡᱟᱢᱟᱱᱟ ᱛᱚ ᱢᱳᱵᱟᱭᱤᱞ ᱨᱮᱜᱮ ᱠᱚ ᱵᱤᱡᱤ ᱠᱚᱜᱼᱟ᱾ ᱟᱨᱠᱟᱱ ᱢᱟ ᱟᱫᱚᱢ ᱠᱚᱫᱚ ᱦᱟᱸᱜ ᱠᱚ ᱚᱞᱚᱜ ᱯᱟᱲᱦᱟᱜ ᱠᱟᱱ ᱜᱮᱭᱟ ᱛᱚᱠᱚ ᱟᱭᱢᱟ ᱠᱚᱫᱚ ᱢᱚᱸᱡᱽ ᱜᱮᱭᱟ ᱠᱚ ᱩᱱᱠᱩ ᱫᱚ ᱛᱮ ᱡᱟᱦᱟᱸ ᱛᱤᱱᱟᱹᱜ ᱵᱚᱞᱮ ᱵᱟᱠᱚ ᱡᱩᱫᱤ ᱠᱟᱹᱢᱤ ᱫᱟᱲᱮᱜ ᱛᱚ ᱩᱱᱠᱩ ᱫᱚ ᱚᱞᱚᱜ ᱯᱟᱲᱦᱟᱜ ᱠᱟᱱᱟ ᱠᱚ ᱚᱱᱟ ᱢᱤᱫ ᱮᱴᱟᱜ ᱠᱚ ᱞᱟᱹᱜᱤᱫ ᱟᱹᱰᱤ ᱢᱚᱸᱡᱽ ᱦᱮᱸ ᱟᱫᱚ ᱟᱯᱮ ᱥᱮᱫ ᱨᱮ ᱪᱮᱫ ᱞᱮᱠᱟ ᱢᱳᱵᱟᱭᱤᱞ ᱨᱮᱜᱮ ᱡᱟᱹᱥᱛᱤ ᱵᱤᱡᱤ ᱠᱚ ᱛᱟᱦᱮᱸᱱᱟ ᱟᱛᱳ ᱴᱚᱞᱟ ᱠᱚᱨᱮᱱ ᱜᱤᱫᱽᱨᱟᱹ ᱠᱚ ᱥᱮ ᱵᱟᱹᱵᱩ ᱛᱟᱠᱚ? ᱥᱮ ᱪᱮᱜ ᱠᱚ ᱪᱤᱠᱟ ᱵᱟᱲᱟᱭ ᱜᱮᱭᱟ?
ᱡᱟᱹᱥᱛᱤ ᱫᱚ ᱵᱤᱡᱤ ᱫᱚ ᱵᱟᱠᱚ ᱛᱟᱦᱮᱸᱱ ᱜᱮᱭᱟ, ᱠᱟᱹᱢᱤ ᱠᱚ ᱟᱯᱟᱱ ᱟᱹᱯᱤᱱ ᱛᱮ ᱧᱮᱞ ᱡᱚᱱᱚᱜ ᱦᱩᱭᱩᱜ-ᱟ᱾ ᱫᱚᱢᱮ ᱛᱚ ᱟᱵᱚ ᱞᱟᱹᱴᱩ ᱦᱚᱲ ᱢᱟᱵᱚ ᱵᱟᱝ ᱠᱟᱱᱟ ᱵᱚᱱ᱾ ᱟᱵᱚ ᱫᱚ ᱠᱟᱹᱢᱤ ᱜᱮ ᱪᱷᱟᱲᱟ ᱫᱚ ᱡᱚᱢ ᱫᱚ ᱵᱟᱹᱱᱩᱜ ᱟᱥᱮ᱾
ᱟᱫᱚ ᱤᱭ ᱡᱚᱠᱷᱚᱱ ᱯᱷᱤᱨᱤ ᱧᱟᱢᱚᱜ-ᱟ ᱩᱱ ᱫᱚ ᱢᱳᱵᱟᱭᱤᱞ ᱠᱚ ᱧᱮᱞ ᱵᱟᱲᱟᱭ ᱦᱩᱭᱩᱜ ᱜᱮᱭᱟ ᱟᱨ ᱵᱟᱠᱷᱟᱱ ᱠᱟᱹᱢᱤ᱾
ᱚᱱᱠᱟ ᱠᱟᱱ ᱜᱮᱭᱟ ᱟᱨ ᱱᱮᱛᱟᱨ ᱠᱟᱛᱮ ᱫᱚ ᱚᱱᱟ ᱪᱮᱫ ᱠᱚ ᱜᱮᱢ ᱦᱮᱡ ᱠᱟᱱᱟ᱾ ᱯᱟᱵᱽᱡᱤ ᱠᱚ ᱯᱷᱤᱨᱤ ᱯᱷᱟᱭᱟᱨ ᱠᱚ ᱚᱱᱟ ᱨᱮᱜᱮ ᱟᱨᱠᱤ ᱦᱟᱸᱜ ᱵᱚᱞᱚ ᱠᱟᱛᱮᱜ ᱦᱚᱸ ᱵᱟᱝ ᱦᱩᱭᱩᱜᱼᱟ᱾
ᱮᱸ ᱦᱮᱸᱜ ᱮᱸ ᱦᱮᱸᱜ ᱚᱱᱟ ᱠᱚ ᱵᱚᱞᱚ ᱞᱮᱠᱷᱟᱱ ᱫᱚ ᱥᱚᱢᱚᱭ ᱱᱚᱥᱴᱚ ᱪᱷᱟᱲᱟ ᱪᱮᱫ ᱵᱟᱝ ᱛᱚ ᱚᱱᱟ ᱫᱚ᱾ ᱚᱱᱟ ᱚᱱᱟᱨᱮ ᱡᱩᱫᱤ ᱡᱟᱦᱟᱸᱱᱟᱜ ᱮᱴᱟᱜ ᱡᱩᱫᱤ ᱠᱟᱹᱢᱤ ᱦᱩᱭᱩᱜ-ᱟ, ᱛᱟᱣᱛᱚ ᱠᱟᱹᱴᱤᱡ ᱡᱟᱦᱟᱸᱜ ᱪᱤᱠᱟᱹ ᱜᱟᱱᱚᱜ ᱟᱥᱮ?
ᱟᱫᱚ ᱪᱮᱫ ᱞᱮᱠᱟ ᱛᱚᱵᱮ ᱟᱯᱮ ᱥᱮᱫ? ᱟᱹᱰᱤ ᱡᱟᱹᱥᱛᱤ ᱚᱱᱟ ᱯᱷᱤᱨᱤ ᱯᱷᱟᱭᱟᱨ ᱠᱚ ᱜᱟᱛᱮᱜ ᱟᱥᱮ ᱵᱚᱞᱮ ᱠᱩ ᱠᱩ ᱜᱟᱛᱮᱜ-ᱟ ᱱᱮᱛᱟᱨ ᱫᱚ᱾
ᱜᱟᱛᱮ ᱫᱚ ᱱᱚᱛᱮ ᱫᱚ ᱫᱚᱢᱮ ᱫᱚ ᱩᱠᱩᱨ ᱵᱟᱹᱱᱩᱜ ᱠᱚᱣᱟ᱾ ᱚᱱᱟ ᱚᱱᱟ ᱥᱟᱭᱤᱰ ᱫᱚ ᱟᱫᱚ ᱠᱤᱪᱷᱩ ᱦᱮᱸᱱᱟᱜ ᱠᱚ ᱨᱮᱦᱚᱸ ᱟᱫᱚ ᱮᱠᱞᱟ ᱮᱠᱞᱟ ᱠᱷᱮᱞ ᱜᱮᱭᱟ ᱠᱚ ᱛᱚ, ᱟᱫᱚ ᱪᱤᱠᱟᱹ ᱛᱮᱢ ᱩᱱᱟᱹᱜ ᱫᱚᱢ ᱫᱤᱥᱟᱹᱭᱮᱫ ᱠᱚ ᱵᱟᱝ ᱫᱤᱥᱟᱹᱜ ᱠᱟᱱᱟ ᱯᱟᱥᱮ।
ᱦᱩᱸ ᱦᱩᱸ ᱚᱱᱠᱟ ᱠᱟᱱ ᱜᱮᱭᱟ।
ᱟᱨ ᱮᱢᱱᱤ ᱛᱮᱢᱱᱤ ᱟᱹᱞᱤᱧ ᱫᱚ ᱠᱟᱱ ᱵᱟᱞᱤᱧ ᱜᱟᱛᱮᱜ ᱜᱮᱭᱟ, ᱯᱷᱨᱤ ᱯᱷᱟᱭᱟᱨ ᱫᱚ ᱠᱟᱱ ᱫᱚ ᱚᱭ ᱫᱤᱥᱟᱹ ᱦᱩᱭ ᱠᱚᱜ ᱜᱮᱭᱟ।
ᱦᱮᱸ ᱟᱨ ᱱᱤᱛᱚᱜ ᱢᱟᱛᱮᱜ ᱟᱵᱚ ᱠᱚᱢᱟ ᱚᱲᱟᱜ ᱥᱮᱫ ᱦᱚᱸ ᱫᱷᱮᱭᱟᱱᱟᱜ ᱦᱩᱭᱩᱜ ᱠᱟᱱᱟ ᱦᱟᱱᱛᱮ ᱱᱟᱛᱮ। ᱛᱚ ᱚᱱᱟ ᱠᱟᱛᱟᱨ ᱛᱮ ᱚᱱᱟ ᱜᱮᱢ ᱠᱚᱫᱚ ᱦᱟᱸᱜ ᱡᱟᱹᱥᱛᱤ ᱵᱟᱝ ᱜᱟᱛᱮᱜ ᱦᱤᱡᱩᱜ ᱠᱟᱱᱟ। ᱟᱨ ᱪᱮᱜ ᱠᱚᱪᱚ ᱦᱟᱱᱟ ᱱᱚᱣᱟ ᱱᱤᱛᱚᱜ ᱟᱜ ᱵᱤᱡᱤ। ᱵᱟᱞᱟᱠ ᱵᱚᱞᱚᱠ ᱠᱚᱦᱚᱸ ᱞᱤᱧ ᱵᱮᱱᱟᱣ ᱵᱟᱲᱟᱭ ᱜᱮᱛᱮ ᱟᱹᱞᱤᱧ ᱫᱚᱞᱤᱧ ᱵᱤᱡᱤ ᱧᱚᱜ ᱜᱮᱞᱤᱧ ᱛᱟᱦᱮᱸᱱᱟ ᱟᱨ ᱚᱱᱮ ᱚᱱᱟ ᱦᱮᱸ ᱟᱯᱱᱟᱨ ᱧᱮᱞ ᱵᱟᱲᱟ ᱞᱮᱠᱟᱞᱤᱧ ᱵᱮᱱᱟᱣ ᱵᱚᱞᱮ ᱦᱚᱲ ᱫᱚ ᱠᱩᱥᱤᱭᱟᱜ ᱟᱠᱚ ᱵᱟᱠᱚ ᱠᱩᱥᱤᱭᱟᱜ-ᱟ ᱚᱱᱟ ᱫᱚ ᱡᱟᱦᱟᱱ
ᱚᱱᱟ ᱫᱚ ᱦᱚᱲ ᱠᱚ ᱟᱠᱚ ᱚᱱᱟ ᱫᱚ ᱦᱚᱲ ᱠᱚ ᱵᱩᱡᱟ ᱚᱱᱟ ᱫᱚ ᱠᱩᱥᱤᱭᱟᱜ ᱟᱠᱚ ᱥᱮ ᱵᱟᱠᱚ ᱠᱩᱥᱤᱭᱟᱜ-ᱟ।
ᱟᱫᱚ ᱟᱹᱞᱤᱧ ᱫᱚ ᱟᱹᱞᱤᱧ ᱞᱟᱹᱜᱤᱫ ᱞᱤᱧ ᱵᱮᱱᱟᱣ ᱮᱫᱟ ᱡᱟᱦᱟᱸ ᱛᱤᱥ ᱢᱟᱱᱞᱮᱭᱟᱜ ᱦᱟᱲᱟᱢᱚᱜ ᱠᱟᱛᱮᱢ ᱧᱮᱞ ᱵᱟᱲᱟᱭ ᱛᱟᱢᱟ ᱦᱮᱸ ᱱᱚᱜ ᱱᱚᱝᱠᱟᱧ ᱵᱮᱱᱟᱣ ᱵᱟᱲᱟᱭᱮᱫ ᱠᱟᱱ ᱛᱟᱦᱮᱸᱱᱟ। ᱛᱚ ᱟᱯᱱᱟᱨ ᱦᱚᱲᱜᱮ ᱠᱩᱥᱤᱢ ᱟᱹᱭᱠᱟᱹᱣᱟ।
ᱞᱟᱹᱭ ᱫᱟᱹᱞᱤᱧ ᱪᱮᱫ ᱨᱮᱵᱤᱱ ᱟᱲᱟᱜ ᱩᱛᱟᱹᱨ ᱫᱟ ᱛᱟᱦᱚᱞᱮ᱾
ᱟᱹᱞᱤᱧ ᱡᱟᱦᱟᱸ ᱥᱟᱹᱨᱤ ᱦᱮᱢᱵᱨᱚᱢ ᱛᱟᱹᱞᱤᱧ ᱟᱲᱟᱜ ᱫᱟ ᱚᱱᱟ ᱪᱮᱱᱮᱞ ᱨᱮ ᱢᱮᱱᱟᱜ ᱠᱟᱫᱟ।
ᱤᱭᱩᱴᱩᱵᱽ ᱨᱮ,
ᱦᱮᱸ ᱤᱭᱩᱴᱩᱵᱽ ᱨᱮᱦᱚᱸ ᱟᱨ ᱤᱱᱥᱴᱟᱜᱨᱟᱢ ᱠᱚᱨᱮ ᱫᱚ ᱟᱹᱣᱲᱤ ᱜᱮ ᱡᱟᱦᱟᱸᱱᱟᱜ ᱜᱮ। ᱵᱷᱤᱰᱤᱭᱳ ᱠᱚ ᱵᱮᱱᱟᱣ ᱵᱟᱲᱟ ᱠᱟᱛᱮᱫ ᱤᱰᱤᱴ ᱦᱚᱸ ᱚᱱᱠᱟ ᱫᱚ ᱵᱟᱹᱞᱤᱧ ᱵᱟᱲᱟᱭᱟ। ᱟᱫᱚ ᱚᱱᱟ ᱫᱚ ᱟᱯᱱᱟᱨ ᱟᱯᱱᱟᱨ ᱠᱩᱥᱤ ᱦᱟᱛᱟᱣ ᱞᱟ ᱤᱭᱟᱹ ᱢᱮᱱ ᱠᱮᱭᱟᱢ ᱛᱟᱭᱱᱚᱢ ᱛᱮ ᱡᱮᱱᱮᱢ ᱧᱮᱞ ᱫᱟᱲᱮ ᱛᱟᱢᱟ। ᱛᱚ ᱟᱢᱜᱮ ᱨᱟᱹᱥᱠᱟᱹᱢ ᱟᱹᱭᱠᱟᱹᱣᱟ ᱛᱚ ᱚᱱᱮ ᱚᱱᱟ ᱠᱷᱟᱢ ᱛᱮᱦᱟᱸ ᱟᱲᱟᱜ ᱫᱚ ᱦᱩᱭᱩᱜ ᱠᱟᱱᱟ।
ᱟᱢ ᱱᱤᱭᱟᱹ ᱥᱚᱢᱚᱭ ᱨᱮ ᱡᱟᱦᱟᱸᱢ ᱠᱚᱨᱟᱣ ᱫᱟ᱾ ᱡᱮ ᱦᱟᱯᱮᱱ ᱫᱤᱱ ᱨᱮ ᱦᱮᱡ ᱠᱟᱛᱮᱢ ᱧᱮᱞ ᱫᱟ, ᱛᱟᱭᱱᱚᱢ
ᱦᱮᱸ ᱱᱮᱛᱟᱨ ᱫᱚ ᱥᱳᱥᱟᱞ ᱢᱤᱰᱤᱭᱟ ᱡᱟᱢᱟᱱᱟ ᱛᱚ ᱛᱚ ᱚᱱᱟᱛᱮ। ᱡᱟᱦᱟᱸᱱᱟᱜ ᱜᱮ ᱪᱤᱠᱟ ᱵᱟᱲᱟᱭ ᱦᱩᱭᱩᱜ ᱪᱤᱠᱟ ᱞᱟᱜᱟᱭ ᱦᱩᱭᱩᱜ ᱠᱟᱱᱟ। ᱫᱟᱲᱮᱭᱟᱜ ᱟᱢ ᱵᱟᱢ ᱫᱟᱲᱮᱭᱟᱜ-ᱟ ᱚᱱᱟ ᱢᱟ ᱵᱟᱫᱽ ᱨᱮ ᱢᱮᱱᱟᱜ ᱜᱮ।
ᱚ ᱪᱮᱥᱴᱟ ᱛᱟᱦᱮᱸ ᱞᱮᱠᱷᱟᱱ ᱫᱟᱲᱮᱭᱟᱜ ᱜᱮᱭᱟᱢ ᱚᱱᱟ ᱫᱚ। ᱯᱨᱚᱛᱷᱚᱢ ᱯᱨᱚᱛᱷᱚᱢ ᱱᱚᱝᱠᱟ ᱜᱮ ᱵᱩᱡᱷᱟᱹᱜ-ᱟ ᱟᱨ ᱠᱮ ᱠᱩᱥᱤᱭᱟᱜ ᱟᱠᱚ ᱥᱮ ᱵᱟᱠᱚ ᱠᱩᱥᱤᱭᱟᱜ-ᱟ।
ᱛᱟᱦᱚᱞᱮ ᱠᱷᱟᱡ ᱫᱚ ᱵᱚᱞᱮ ᱪᱮᱫ ᱞᱮᱠᱟᱜ ᱠᱟᱱᱟ ᱵᱟᱱ ᱞᱮᱠᱟᱜ ᱠᱟᱱᱟ।
ᱮᱱᱠᱷᱟᱱ ᱠᱚᱨᱟᱣ ᱤᱫᱤ ᱞᱮᱠᱷᱟᱱ ᱫᱚ ᱵᱟᱭ ᱠᱩᱥᱤᱭᱟᱜ ᱜᱮᱭᱟ ᱠᱚ ᱦᱚᱲ ᱫᱚ ᱠᱷᱟᱱ ᱯᱨᱚᱛᱷᱚᱢ ᱯᱨᱚᱛᱷᱚᱢ ᱧᱮᱞ ᱫᱚ ᱛᱚ ᱵᱟᱠᱚ ᱠᱩᱥᱤᱭᱟᱜ-ᱟ।
ᱦᱩᱸᱻ ᱠᱚᱨᱟᱣ ᱤᱫᱤ ᱞᱮᱠᱷᱟᱱ ᱫᱚ ᱠᱩᱥᱤ ᱫᱚᱠᱚ ᱠᱩᱥᱤᱭᱟᱜ ᱜᱮᱭᱟ ᱦᱮᱸ। ᱪᱮ ᱵᱟᱝ ᱪᱮᱫ ᱪᱚ ᱠᱩᱥᱤᱭᱟ ᱛᱟᱢᱟ, ᱟᱫᱚ ᱚᱱᱮ ᱚᱱᱠᱟᱱ ᱠᱟᱛᱷᱟ ᱠᱟᱱᱟ।
ᱦᱮᱸ ᱛᱚ। ᱦᱮᱸ ᱟᱹᱞᱤᱧ ᱦᱚᱸ ᱫᱚᱢᱮ ᱫᱚ ᱵᱟᱹᱞᱤᱧ ᱠᱚᱨᱟᱣ ᱵᱟᱲᱟᱭ ᱜᱮᱭᱟ ᱠᱚᱨᱟᱣ ᱫᱚ ᱳᱭ। ᱵᱷᱤᱰᱤᱭᱳ ᱫᱚ ᱵᱟᱝ ᱞᱮᱠᱟᱜᱮ ᱞᱟᱹᱭ ᱜᱟᱱᱚᱜ।
ᱱᱮᱛᱟᱨ ᱢᱟ ᱮᱱᱛᱮ ᱡᱚᱛᱚ ᱦᱚᱲᱜᱮ ᱚᱱᱟ ᱠᱚᱠᱚ ᱪᱤᱠᱟ ᱵᱟᱲᱟᱭᱮᱫ ᱠᱟᱱ। ᱟᱨ ᱪᱮᱫ ᱮᱢ ᱪᱤᱠᱟᱹᱭᱟ ᱡᱟᱦᱟᱱᱟᱜ ᱫᱚ?
ᱪᱤᱠᱟᱹ ᱫᱚ ᱪᱮᱫ ᱫᱚ ᱪᱤᱠᱟᱹᱭᱟ ᱢᱳᱵᱟᱭᱤᱞ ᱛᱚ ᱯᱷᱚᱱ ᱠᱤᱨᱤᱧ ᱠᱟᱛᱮᱫ ᱛᱚ ᱵᱟᱝ ᱦᱩᱭᱩᱜ-ᱟ ᱡᱟᱦᱟᱸᱭ ᱯᱷᱤᱨᱤ ᱠᱚ ᱛᱟᱦᱮᱸᱱ ᱠᱟᱱᱟ ᱠᱚ।
ᱱᱮᱛᱟᱨ ᱠᱟᱛᱮᱜ ᱮᱢ ᱧᱮᱞ ᱞᱮᱠᱷᱟᱱ ᱫᱚ ᱢᱳᱵᱟᱭᱤᱞ ᱦᱚᱸ ᱢᱤᱫ ᱥᱮᱫ ᱠᱷᱚᱱᱫᱚ ᱟᱹᱰᱤ ᱢᱚᱸᱡᱽ ᱜᱮᱭᱟ ᱟᱨ ᱢᱤᱫ ᱥᱮᱫ ᱠᱷᱚᱱᱫᱚ ᱟᱹᱰᱤ ᱵᱟᱹᱲᱤᱡ ᱜᱮᱭᱟ, ᱢᱚᱸᱡᱽ ᱫᱚ ᱱᱚᱣᱟ ᱞᱮᱠᱟᱛᱮ ᱵᱚᱞᱮ ᱚᱱᱟ ᱨᱮ ᱡᱟᱦᱟᱸᱱᱟᱜ ᱜᱮᱢ ᱧᱮᱞᱟᱢ ᱢᱮᱱᱟ ᱥᱮ ᱡᱤᱞᱤᱧ ᱡᱤᱞᱤᱧ ᱨᱮᱱ ᱦᱚᱲ ᱥᱚᱸᱜᱮᱢ ᱜᱚᱞᱯᱚ ᱫᱟᱲᱮᱭᱟᱜ-ᱟ ᱯᱷᱳᱱ ᱠᱟᱛᱮ ᱯᱷᱳᱱ ᱟᱭᱟᱢ। ᱪᱮᱫ ᱮᱢ ᱪᱤᱠᱟᱹᱭᱫᱟ ᱵᱟᱢ ᱪᱤᱠᱟᱹᱭᱫᱟ ᱥᱮ ᱦᱚᱦᱚ ᱫᱟᱲᱮᱣᱭᱟ ᱛᱩᱨᱟᱹᱛ ᱡᱟᱦᱟᱱᱟᱜ ᱚᱥᱩᱵᱤᱫᱷᱟ ᱮᱢᱟᱱ ᱠᱚᱨᱮ। ᱟᱨ ᱵᱟᱹᱲᱤᱡ ᱮᱢ ᱢᱮᱱ ᱞᱮᱠᱷᱟᱡ ᱫᱚ ᱚᱱᱟ ᱨᱮᱦᱚᱸ ᱟᱹᱰᱤ ᱵᱟᱹᱲᱤᱡ ᱜᱮ ᱢᱮᱱᱟᱜᱼᱟ᱾ ᱡᱮ ᱟᱢ ᱫᱤᱱᱢᱟᱱ ᱚᱱᱟ ᱨᱮᱜᱮ ᱵᱚᱞᱚ ᱦᱚᱢ ᱛᱟᱦᱮᱱᱟ ᱦᱟᱱᱟ ᱱᱟᱣᱟ ᱫᱤᱱ ᱢᱟᱱᱮᱢ ᱧᱮᱞ ᱵᱟᱲᱟᱭᱟ᱾ ᱛᱚ ᱟᱢ ᱮᱴᱟᱜ ᱠᱟᱹᱢᱤ ᱞᱟᱹᱜᱤᱫ ᱥᱚᱢᱚᱭ ᱜᱮ ᱵᱟᱢ ᱧᱟᱢᱟ᱾ ᱟᱫᱚ ᱟᱢᱜᱮ ᱦᱟᱸᱜ ᱱᱚᱣᱟ ᱨᱮ ᱞᱟᱹᱭ ᱛᱟᱞᱟᱝ ᱢᱮ ᱪᱮᱫ ᱞᱮᱠᱟ ᱱᱚᱣᱟ ᱵᱟᱹᱲᱤᱡᱼᱟ ᱪᱮᱫ ᱞᱮᱠᱟ ᱢᱚᱸᱡᱟ᱾
ᱵᱟᱹᱲᱤᱡ ᱫᱚ ᱱᱚᱣᱟ ᱫᱚ ᱱᱤᱡᱮ ᱴᱷᱮᱱ ᱜᱮ ᱜᱚᱲᱟᱛᱚ ᱚᱱᱟ ᱠᱚᱫᱚ᱾ ᱢᱳᱵᱟᱭᱤᱞ ᱪᱮᱫ ᱞᱮᱠᱟᱢ ᱫᱚᱦᱚᱭᱟ ᱟᱢ ᱪᱮᱫ ᱞᱮᱠᱟ ᱵᱟᱢ ᱫᱚᱦᱚᱭᱟ ᱚᱱᱟ ᱫᱚ ᱱᱤᱡᱮ ᱛᱮᱜᱮ ᱠᱚᱴᱟ ᱡᱚᱱᱚᱜ ᱦᱩᱭᱩᱜᱼᱟ᱾ ᱡᱟᱦᱟᱸᱭ ᱡᱟᱦᱟᱸᱭ ᱠᱟᱹᱢᱤ ᱵᱷᱤᱲ ᱨᱮᱠᱚ ᱛᱟᱦᱮᱱᱟ ᱩᱱᱠᱩ ᱛᱚ ᱮᱠᱷᱟᱱ ᱵᱟᱠᱚ ᱜᱷᱟᱱᱴᱟ ᱫᱟᱲᱮᱭᱟᱜ ᱠᱟᱱᱟ ᱥᱮ᱾
ᱦᱮᱸ ᱚᱱᱠᱟ ᱠᱟᱱ ᱜᱮᱭᱟ ᱟᱨ ᱟᱯᱱᱟᱨ ᱨᱮᱜᱮ ᱚᱱᱮᱢ ᱢᱮᱱᱠᱮᱫ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱡᱮ ᱟᱢ ᱡᱚᱠᱷᱚᱱ ᱪᱮᱫ ᱞᱮᱠᱟᱢ ᱢᱮᱱᱟ ᱚᱱᱠᱟ ᱜᱮᱢ ᱪᱟᱞᱟᱣ ᱫᱟᱲᱮᱭᱟᱜᱼᱟ᱾ ᱟᱢ ᱡᱚᱠᱷᱚᱱ ᱮᱢ ᱢᱮᱱᱟ ᱢᱚᱡᱽᱛᱮᱢ ᱪᱟᱞᱟᱣᱟ ᱛᱚ ᱢᱚᱡᱽ ᱛᱮᱜᱮᱢ ᱪᱟᱞᱟᱣ ᱫᱟᱲᱮᱭᱟᱜᱼᱟ᱾ ᱟᱨ ᱟᱢ ᱡᱚᱠᱷᱚᱱ ᱵᱟᱲᱤᱡᱟᱜ ᱮᱢ ᱧᱮᱞᱟ ᱛᱚ ᱵᱟᱲᱤᱡᱟᱜ ᱜᱮ ᱦᱩᱭᱩᱜᱼᱟ ᱛᱚ ᱵᱚᱞᱮ ᱢᱳᱵᱟᱭᱤᱞ ᱫᱚ ᱵᱚᱞᱮ ᱢᱚᱡᱽ ᱞᱟᱹᱜᱤᱫ ᱦᱚᱲ ᱞᱟᱹᱜᱤᱫ ᱫᱚ ᱥᱮ ᱢᱚᱡᱽ ᱮᱢ ᱧᱮᱞ ᱠᱷᱟᱱᱡ ᱫᱚ ᱟᱹᱰᱤ ᱢᱚᱸᱡᱽ ᱜᱮᱭᱟ᱾ ᱟᱨ ᱵᱟᱹᱲᱤᱡ ᱮᱢ ᱧᱮᱞ ᱠᱷᱟᱡ ᱥᱮ ᱵᱟᱹᱲᱤᱡ ᱮᱢ ᱤᱭᱟᱭ ᱠᱷᱟᱡ ᱛᱚ ᱟᱰᱤ ᱵᱟᱲᱤᱡ ᱜᱮᱭᱟ ᱛᱚ ᱚᱱᱮ ᱚᱱᱟᱜᱮ ᱟᱹᱞᱤᱧ ᱦᱚᱸᱞᱤᱧ ᱢᱮᱱ ᱮᱫᱟ ᱟᱨ ᱱᱮᱛᱟᱨ ᱢᱟ ᱠᱟᱹᱴᱤᱡ ᱠᱟᱹᱴᱤᱡ ᱜᱤᱫᱽᱨᱟᱹ ᱢᱳᱵᱟᱭᱤᱞ ᱜᱮ ᱩᱱᱠᱩᱢ ᱜᱟᱛᱮ ᱫᱟᱲᱮᱭᱟ ᱠᱚᱣᱟ ᱢᱳᱵᱟᱭᱤᱞ ᱮᱢᱟᱭ ᱢᱮ ᱛᱷᱤᱨᱚᱜᱟᱭ᱾ ᱟᱨ ᱵᱟᱠᱷᱟᱡ ᱫᱚ ᱨᱟᱜᱟ ᱵᱟᱭ ᱩᱛᱟᱹᱨᱚᱜᱼᱟ ᱛᱚ ᱚᱱᱮ ᱚᱱᱠᱟᱱᱟᱜ ᱦᱚᱸ ᱥᱚᱢᱚᱭ ᱦᱤᱡᱩᱜ ᱠᱟᱱᱟ ᱥᱮ ᱦᱤᱡᱩᱜ ᱦᱮᱸ ᱚᱱᱟ ᱫᱚ ᱴᱷᱤᱠ ᱫᱚ ᱵᱟᱝ ᱦᱩᱭᱩᱜ ᱠᱟᱱᱟ᱾ ᱩᱱᱤ ᱦᱮᱵᱣᱟᱜ ᱠᱟᱱᱟ ᱚᱱᱟᱨᱮ ᱛᱚ ᱚᱱᱟ ᱫᱚ ᱴᱷᱤᱠ ᱫᱚ ᱵᱟᱝ ᱦᱩᱭᱩᱜ ᱠᱟᱱᱟ ᱮᱭᱥᱮ ᱫᱚ᱾
ᱯᱟᱡᱟ ᱜᱮᱭᱟ ᱟᱨ ᱜᱤᱫᱽᱨᱟᱹ ᱡᱩᱫᱤᱢ ᱯᱟᱨᱠᱟᱣᱮᱭᱟ᱾
ᱦᱮ
ᱮᱴᱟᱜ ᱮᱴᱟᱜ ᱮᱴᱟᱜ ᱮᱴᱟᱜ ᱥᱮᱫ ᱛᱮ ᱡᱩᱫᱤ ᱟᱨᱚ ᱡᱩᱫᱤ ᱥᱟᱱᱛᱚᱵ ᱴᱷᱤᱠ ᱤᱭᱟᱹ ᱜᱟᱱᱚᱜᱼᱟ ᱢᱟᱱᱮ ᱡᱟᱦᱟᱸᱭ ᱡᱩᱫᱤ ᱥᱟᱵ ᱠᱟᱜ ᱢᱮ ᱜᱤᱫᱽᱨᱟᱹ ᱵᱟᱹᱲᱤᱡ ᱮᱱ ᱜᱮᱭᱟᱭ ᱨᱟᱜᱮᱫᱟᱭ ᱤᱭᱟᱹᱭᱮᱫᱟᱭ ᱢᱳᱵᱟᱭᱤᱞ ᱵᱟᱫ ᱠᱟᱛᱮᱫ ᱡᱩᱫᱤ ᱮᱴᱟᱜ ᱮᱴᱟᱜ ᱡᱤᱱᱤᱥ ᱠᱚ ᱧᱮᱞ ᱚᱪᱚ ᱠᱟᱛᱮᱫ ᱵᱟᱝᱢᱟ ᱮᱴᱟᱜ ᱦᱚᱪᱚ ᱢᱮ ᱤᱭᱟᱹ ᱠᱟᱛᱮᱫᱼᱼ ᱢᱟᱱᱮ ᱨᱟᱹᱥᱠᱟᱹ ᱵᱟᱨᱟᱛᱮ ᱡᱟᱦᱟᱱᱟᱜ ᱵᱟᱨᱮ ᱛᱮᱜᱮ ᱢᱟᱱᱮ ᱩᱱᱤ ᱡᱩᱫᱤ ᱡᱟᱦᱱᱟᱜ ᱡᱩᱫᱤ ᱵᱩᱡᱷᱟᱹᱣ ᱫᱟᱲᱮᱭᱟᱢ ᱛᱟᱦᱞᱮ ᱠᱷᱟᱱ ᱫᱚ ᱟᱹᱰᱤ ᱱᱟᱯᱟᱭ ᱠᱚᱣᱟᱜ ᱢᱳᱵᱟᱭᱤᱞ ᱵᱟᱫ ᱠᱟᱛᱮᱮᱫ᱾
ᱦᱮᱸ ᱚᱱᱠᱟ ᱠᱟᱱ ᱜᱮᱭᱟ᱾ ᱟᱨ ᱜᱤᱫᱽᱨᱟᱹ ᱫᱚ ᱦᱟᱸᱜ ᱢᱤᱫ ᱫᱚᱢ ᱵᱟᱢ ᱮᱢᱟᱭ ᱠᱷᱟᱡ ᱵᱟᱨ ᱫᱚᱢ ᱵᱟᱢ ᱮᱢᱟᱭ ᱠᱷᱟᱱ ᱩᱱᱤ ᱵᱩᱡᱷᱟᱹᱣ ᱵᱟᱠᱚ ᱮᱢᱚᱜ ᱠᱟᱱᱟ᱾ ᱮᱠᱟᱞᱛᱮ ᱨᱟᱜ ᱜᱮ ᱵᱟᱹᱜᱤᱭᱟ ᱟᱨ ᱮᱢᱟ ᱦᱚᱨᱟᱟᱭ ᱪᱮᱛᱟᱱ ᱟᱨᱦᱚᱸ ᱵᱟᱢ ᱮᱢᱟᱭ ᱠᱷᱟᱡ ᱪᱮᱫ ᱪᱚ ᱚᱱᱟᱨᱮ ᱟᱨᱦᱚᱸ ᱟᱢᱜᱮ ᱩᱞᱴᱟᱹᱣ ᱫᱚ ᱪᱮᱫ ᱠᱚᱪᱚᱭ ᱢᱮᱛᱟᱢᱟ᱾ ᱟᱨ ᱚᱱᱮ ᱠᱚ ᱢᱮᱱᱟᱜᱼᱟ, ᱠᱟᱹᱴᱤᱡ ᱠᱷᱚᱱᱚᱡ ᱜᱮ ᱡᱚᱠᱷᱚᱱ ᱵᱟᱢ ᱵᱩᱞᱟᱹᱣ ᱟᱭᱟ ᱥᱮ ᱵᱟᱢ ᱦᱮᱣᱟᱭᱟ ᱡᱟᱦᱟᱱᱟᱜ ᱡᱤᱱᱤᱥ ᱜᱮ ᱛᱟᱭᱚᱢ ᱛᱮᱫᱚ ᱩᱱᱤ ᱫᱚ ᱵᱟᱭ ᱵᱩᱡᱷᱟᱹᱣ ᱫᱟᱲᱮᱭᱟᱜᱼᱟᱛᱮ ᱛᱟᱭᱚᱢ ᱫᱚ ᱩᱱᱤ ᱫᱚ ᱵᱟᱭ ᱟᱸᱡᱚᱢ ᱛᱟᱢᱟ ᱠᱟᱛᱷᱟ ᱠᱚᱦᱚ ᱟᱨ ᱱᱮᱛᱟᱨ ᱠᱷᱚᱢ ᱵᱩᱡᱷᱟᱹᱣ ᱦᱟᱨᱟᱭ ᱠᱷᱟᱡ ᱟᱸᱡᱚᱢ ᱜᱮᱭᱟ ᱛᱟᱭᱱᱚᱢ ᱛᱮᱫᱚ᱾ ᱚᱱᱮ ᱚᱱᱠᱟᱱ ᱠᱟᱛᱷᱟ ᱠᱟᱱᱟ ᱟᱢᱜᱮ ᱞᱟᱹᱭᱢᱮ ᱵᱚᱞᱮ ᱠᱟᱹᱴ ᱠᱟᱹᱴᱤᱡ ᱜᱤᱫᱽᱨᱟᱹ ᱥᱮ ᱞᱟᱹᱴᱩ ᱠᱟᱛᱮᱫ ᱪᱮᱫ ᱞᱮᱠᱟ ᱵᱚᱱ ᱵᱩᱡᱷᱟᱹᱣ ᱠᱚᱣᱟ ᱜᱤᱫᱽᱨᱟᱹ ᱠᱚ ᱠᱟᱹᱴᱤᱡ ᱠᱷᱚᱱ ᱥᱮ ᱞᱟᱹᱴᱩ ᱠᱟᱛᱮᱫ
ᱤᱧ ᱫᱩᱧ ᱞᱟᱹᱭᱟ ᱠᱟᱹᱴᱤᱡ ᱠᱷᱚᱱ ᱫᱚ ᱯᱷᱳᱱ ᱢᱳᱵᱟᱭᱤᱞ ᱮᱢ ᱫᱚ ᱵᱟᱝ ᱜᱮ ᱮᱢᱜᱮ ᱩᱪᱤᱛᱚᱜᱼᱟ ᱠᱟᱹᱴᱤᱡ ᱦᱟᱨᱟ ᱠᱟᱛᱮᱜ ᱦᱚᱸ ᱫᱚᱢᱮ ᱫᱚ ᱵᱟᱝ ᱵᱟᱹᱨᱠᱟᱹ ᱦᱚᱸ
ᱦᱩᱸ ᱛᱚ ᱱᱚᱜᱼᱚ ᱱᱚᱝᱠᱟ ᱠᱟᱱ ᱜᱮᱭᱟ ᱟᱨ ᱟᱭᱢᱟ ᱰᱷᱮᱨ ᱜᱮ ᱡᱚᱠᱷᱚᱱ ᱱᱚᱝᱠᱟᱢ ᱜᱟᱞᱢᱟᱨᱟᱜ ᱠᱟᱱᱟ ᱛᱚ ᱪᱮᱫᱚᱜᱚᱜ ᱠᱟᱱᱟ ᱟᱨ ᱥᱚᱢᱚᱭ ᱦᱚᱸᱦᱟᱸ ᱟᱹᱰᱤ ᱜᱟᱱ ᱜᱮ ᱦᱩᱭᱮᱱ ᱛᱟᱞᱟᱝ-ᱟ ᱟᱫᱚ ᱱᱤᱛᱚᱜ ᱦᱟᱸᱜ ᱪᱮᱫ ᱵᱤᱱ ᱪᱤᱠᱟᱹᱭᱟ ᱟᱨ ᱠᱷᱟᱱ ᱞᱤᱧ ᱠᱚᱞ ᱫᱚᱲᱦᱟ ᱟᱵᱤᱱ ᱠᱟᱱᱟ ᱥᱮ ᱪᱮᱫ ᱵᱮᱱ ᱢᱮᱱ ᱮᱫᱟ ᱢᱩᱪᱟᱹᱫ ᱨᱮ ᱢᱤᱫᱵᱟᱨ ᱠᱟᱛᱷᱟ ᱞᱟᱹᱭ ᱵᱮᱱ
ᱢᱩᱪᱟᱹᱫ ᱨᱮ ᱫᱚᱢ ᱵᱮᱥ ᱠᱟᱛᱷᱟ ᱫᱚ ᱵᱟᱹᱞᱤᱧ ᱞᱟᱹᱭᱟ ᱟᱜᱠᱷᱟᱱ ᱞᱟᱹᱭ ᱟᱵᱤᱱ ᱠᱟᱱᱟ ᱞᱤᱧ ᱠᱷᱟᱱ ᱢᱮᱥᱮᱡ ᱛᱮ ᱩᱱ ᱫᱚ ᱟᱜᱠᱷᱟᱱ
ᱟᱪᱪᱷᱟ ᱢᱟ ᱛᱚᱵᱮ ᱟᱨᱦᱚᱸ ᱦᱩᱭᱩᱜ ᱠᱷᱟᱡ ᱦᱟᱸᱜ ᱜᱟᱞᱢᱟᱨᱟᱣ ᱟᱞᱟᱝ ᱟᱞᱟᱝ ᱦᱚᱸ ᱪᱮᱫᱟᱜ ᱱᱤᱛᱚᱜ ᱥᱚᱢᱚᱭ ᱦᱚᱸ ᱱᱚᱣᱟ ᱢᱟ ᱱᱚᱜᱚᱭ ᱢᱩᱪᱟᱹᱫ ᱥᱮᱫ ᱜᱮ ᱪᱟᱞᱟᱜ, ᱢᱮᱛᱟᱜ ᱢᱮᱭᱟ ᱟᱹᱰᱤ ᱠᱚᱢ ᱜᱮ ᱥᱚᱢᱚᱭ ᱥᱟᱨᱮᱡ ᱠᱟᱱ ᱛᱟᱞᱟᱝᱟ ᱟᱫᱚ ᱱᱤᱛᱳᱜ ᱪᱮᱫ ᱵᱮᱱ ᱪᱤᱠᱟᱹᱭᱟ ᱟᱹᱰᱤ ᱦᱟᱸᱜ ᱫᱚᱢᱮ ᱧᱤᱫᱟᱹ ᱟᱫᱚ ᱡᱩᱫᱤ ᱯᱷᱨᱤ ᱵᱮᱱ ᱛᱟᱦᱮᱸᱱ ᱠᱷᱟᱱ ᱦᱟᱜ ᱞᱤᱧᱠᱚᱞ ᱟᱵᱤᱱᱟ ᱟᱨ ᱢᱤᱫ ᱫᱚᱢ ᱜᱟᱱ
ᱟᱪᱪᱷᱟ ᱢᱮᱥᱮᱡ ᱟᱵᱤᱱ ᱠᱟᱱᱟᱞᱤᱧ ᱱᱤᱛᱳᱜ ᱜᱮ
ᱟᱪᱪᱷᱟ ᱴᱷᱤᱠ ᱜᱮᱭᱟ ᱱᱚᱜᱼᱚᱭ ᱱᱚᱣᱟ ᱦᱟᱸᱜ ᱱᱚᱣᱟ